ᱦᱮᱞᱳ, ᱦᱮᱸ ᱜᱚᱝᱠᱮ ᱾
ᱦᱳᱭ ᱡᱚᱦᱟᱨ ᱜᱮ ᱡᱚᱦᱟᱨ ᱜᱮ ᱾
ᱚᱱᱟ ᱥᱟᱶᱛᱮ ᱥᱟᱹᱜᱩᱱ ᱥᱮᱛᱟᱜ ᱾
ᱦᱳᱭ ᱥᱟᱜᱚᱨ ᱥᱮᱛᱟᱜ ᱾
ᱦᱳᱭ ᱦᱳᱭ ᱪᱤᱠᱟᱹ ᱦᱚᱸ ᱵᱟᱝ ᱜᱚᱢᱠᱮ ᱦᱚᱜᱼᱚᱭ ᱾ ᱵᱮᱨᱮᱫ ᱵᱟᱲᱟ ᱠᱟᱛᱮ ᱜᱮ ᱚᱭ ᱱᱟᱥᱛᱟ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱾
ᱦᱮᱸ ᱟᱪᱪᱷᱟ ᱟᱪᱪᱷᱟ ᱛᱟᱞᱮ ᱱᱟᱯᱟᱭ ᱵᱟᱲᱟ ᱜᱮ ᱾
ᱦᱳᱭ ᱱᱤᱛᱚᱜ ᱫᱚ ᱪᱟᱸᱫᱳᱣᱟᱜ ᱫᱩᱞᱟᱹᱲ ᱠᱚᱛᱮ ᱱᱟᱯᱟᱭ ᱜᱮ ᱢᱮᱱᱟᱜ ᱟᱠᱟᱫ ᱞᱤᱧᱟᱹ ᱾ ᱟᱫᱚ ᱟᱹᱵᱤᱱ ᱜᱮ ᱪᱮᱜ ᱠᱚᱵᱤᱱ ᱪᱤᱠᱟᱹᱭ ᱾ ᱦᱳᱭ ᱦᱳᱭ ᱦᱳᱭ ᱜᱚᱢᱠᱮ ᱚᱲᱟᱜ ᱠᱚᱨᱮ ᱚᱲᱟᱜ ᱜᱷᱟᱨᱚᱸᱡᱽ ᱠᱚᱨᱮ ᱦᱚᱸ ᱱᱤᱛᱚᱜ ᱫᱚ ᱱᱟᱯᱟᱭ ᱜᱮ ᱢᱮᱱᱟᱜ ᱞᱮᱭᱟ ᱡᱚᱛᱚ ᱜᱮ ᱥᱟᱱᱟᱢ ᱜᱮ ᱾
ᱟᱪᱪᱷᱟ ᱟᱹᱞᱤᱧ ᱦᱚᱸ ᱪᱤᱠᱟᱹ ᱫᱚ ᱚᱱ ᱠᱟ ᱫᱚ ᱵᱟᱞᱤᱧ ᱪᱤᱠᱟᱹᱭᱼᱟ ᱱᱚᱜᱼᱚᱭ ᱦᱟᱸᱜ ᱞᱤᱧ ᱫᱩᱲᱩᱵ ᱵᱟᱲᱟᱣ ᱠᱟᱱᱟ ᱱᱤᱛᱚᱜ ᱫᱚ ᱾
ᱚ᱾
ᱟᱹᱞᱤᱧ ᱦᱚᱸ ᱱᱤᱭᱟᱹ ᱵᱮᱲᱟ ᱫᱚ ᱦᱟᱸᱜ ᱾ ᱱᱟᱯᱟᱭ ᱜᱮ ᱢᱮᱱᱟᱜ ᱟᱠᱟᱜ ᱞᱤᱧᱟᱹ ᱛᱮ ᱚᱲᱟᱜ ᱠᱚᱨᱮ ᱦᱚᱸ ᱥᱟᱱᱟᱢ ᱜᱮ ᱱᱟᱯᱟᱭ ᱜᱮ ᱢᱮᱱᱟᱜ ᱞᱮᱭᱟ ᱾
ᱦᱳᱭ ᱦᱳᱭ ᱦᱳᱭ ᱟᱵᱚ ᱢᱟ ᱛᱮᱱ ᱫᱚ ᱡᱟᱦᱟᱸᱭ ᱪᱟᱹᱥᱤ ᱵᱟᱹᱥᱤ ᱦᱚᱲ ᱫᱚ ᱾ ᱱᱟᱯᱟᱭ ᱛᱟᱦᱮᱸ ᱫᱚ
ᱦᱳᱭ ᱞᱟᱹᱠᱛᱤ ᱠᱟᱱᱟ ᱜᱮᱭᱟ ᱱᱟᱯᱟᱭ ᱵᱟᱵᱮᱱ ᱛᱟᱦᱮᱱ ᱠᱷᱟᱱ ᱪᱟᱥ ᱨᱮ ᱪᱤᱠᱟᱹᱛᱮ ᱵᱮᱱ ᱠᱟᱹᱢᱤᱭᱟ ᱾
ᱦᱳᱭ ᱦᱳᱭ ᱾ ᱚᱱᱟ ᱢᱟᱛᱚ ᱱᱟᱯᱟᱭ ᱠᱟᱛᱷᱟ ᱜᱮ ᱾
ᱛᱟᱞᱦᱮ ᱜᱚᱝᱠᱮ ᱡᱚᱢ ᱵᱟᱲᱟ ᱠᱟᱜ ᱟᱵᱤᱱ
ᱦᱮᱸ ᱡᱚᱢ ᱫᱚ ᱦᱟᱸᱜ ᱚᱱᱠᱟ ᱮᱠᱴᱟ ᱫᱚ ᱡᱚᱢ ᱫᱚ ᱟᱹᱣᱨᱤ ᱡᱚᱢ ᱦᱩᱭᱩᱜᱼᱟ ᱟᱫᱚ ᱱᱚᱜᱼᱚᱭ ᱛᱚ ᱠᱚᱦᱚᱸ ᱦᱩᱭ ᱤᱫᱤᱜ ᱠᱟᱱᱟ ᱟᱨ ᱡᱚᱢ ᱦᱩᱭᱩᱜᱼᱟ ᱦᱟᱸᱜ ᱤᱥᱤᱱ ᱦᱚᱸ ᱤᱥᱤᱱ ᱵᱟᱲᱟᱣ ᱠᱟᱱᱟ ᱾
ᱚ ᱟᱪ ᱛᱟᱛ ᱟᱫᱚ ᱜᱚᱝᱠᱮ ᱟᱹᱞᱤᱧ ᱞᱤᱧ ᱞᱟᱹᱭᱮᱫ ᱛᱟᱦᱮᱸᱫ ᱾
ᱦᱳᱭ ᱞᱮᱵᱤᱱ ᱾
ᱟᱹᱞᱤᱧ ᱞᱤᱧ ᱞᱟᱹᱭᱮᱫ ᱛᱮ ᱡᱟᱦᱟᱱᱟᱜ ᱢᱟᱱᱮ ᱥᱟᱛᱟᱢ ᱤᱫᱤ ᱠᱟᱛᱮᱜ ᱜᱟᱞᱢᱟᱨᱟᱣ ᱞᱮᱠᱷᱟᱱ ᱵᱟᱝ ᱜᱟᱱ ᱠᱚᱜ ᱛᱮ?
ᱜᱟᱱᱚᱜ ᱜᱮᱭᱟ ᱟᱫᱚ ᱞᱟᱹᱭ ᱵᱤᱱ ᱢᱟ ᱚᱠᱚᱭ ᱠᱚ ᱥᱮᱛᱟᱢ ᱾
ᱟᱫᱚ ᱱᱟᱜ ᱠᱷᱟᱱ ᱜᱚᱝᱠᱮ ᱟᱹᱞᱤᱧ ᱫᱚ ᱢᱩᱠᱠᱷᱚ ᱥᱩᱠᱠᱷᱚ ᱦᱚᱲ ᱛᱚ ᱾ ᱟᱫᱚ ᱩᱱᱟᱹᱜᱴᱟ ᱫᱚ ᱦᱳᱭ ᱦᱳᱭ ᱦᱳᱭ ᱟᱫᱚ ᱩᱱᱟᱹᱜ ᱴᱟ ᱫᱚ ᱱᱟᱜ ᱠᱷᱟᱱ ᱵᱟᱹᱞᱤᱧ ᱵᱟᱲᱟᱭ ᱜᱮᱭᱟ ᱛᱚ ᱾
ᱦᱳᱭ ᱛᱟᱣ ᱡᱟᱦᱟᱸ ᱛᱤᱱᱟᱹᱜ ᱵᱮᱱ ᱵᱟᱲᱟᱭ ᱩᱱᱟᱹᱜ ᱵᱟᱲᱟᱭ ᱫᱚ ᱚᱠᱚᱭ ᱮ ᱵᱟᱲᱟᱭᱟ ᱟᱹᱞᱤᱧ ᱠᱤᱞᱤᱧ ᱵᱟᱲᱟᱭᱟ ᱟᱹᱞᱤᱧ ᱦᱚᱸ ᱩᱱᱟᱹᱜ ᱴᱚᱰᱟ ᱦᱟᱸ ᱵᱟᱹᱞᱤᱧ ᱵᱟᱲᱟᱭᱟ ᱥᱮ ᱾
ᱚ ᱟᱪᱪᱷᱟ ᱟᱪᱪᱷᱟ ᱦᱳᱭ ᱦᱳᱭ ᱾ ᱟᱫᱚ ᱟᱹᱞᱤᱧ ᱢᱟ ᱱᱚᱣᱟ ᱠᱟᱹᱢᱤ ᱨᱮᱞᱤᱧ ᱟᱬᱜᱚ ᱠᱟᱱᱟ ᱵᱤᱥ ᱫᱤᱱ ᱦᱚᱸ ᱵᱟᱹᱞᱤᱧ ᱦᱩᱭ ᱠᱟᱱᱟ ᱾
ᱪᱟ ᱪᱟ᱾
ᱟᱫᱚ ᱚᱱᱟᱜᱮ ᱟᱹᱵᱤᱱ ᱴᱷᱮᱱ ᱴᱷᱮᱱ ᱠᱩᱠᱞᱤ ᱛᱟᱦᱮ ᱠᱟᱱ ᱛᱟᱞᱤᱧᱟ ᱾
ᱦᱳᱭ ᱞᱟᱹᱭ ᱵᱤᱱ?
ᱟᱫᱚ ᱜᱚᱝᱠᱮ ᱦᱚᱜᱼᱚᱭ ᱡᱮ ᱟᱵᱚ ᱵᱚᱱ ᱦᱮᱡ ᱟᱠᱟᱱᱟ ᱱᱚᱣᱟ ᱫᱷᱟᱹᱨᱛᱤ ᱢᱟᱱᱮ
ᱦᱳᱭ ᱦᱮᱸᱥᱮᱡ ᱥᱮᱠᱮᱡ ᱫᱷᱩᱲᱤ ᱫᱷᱟᱹᱨᱛᱤ ᱨᱮᱵᱚᱱ ᱨᱚᱲᱮᱜᱼᱟ ᱵᱚᱱ ᱞᱟᱸᱫᱟᱭᱮᱫᱼᱟᱵᱚᱱ ᱵᱟᱝ ᱾
ᱦᱳᱭ ᱦᱳᱭ ᱟᱫᱚ ᱱᱟᱜ ᱠᱷᱟᱱ ᱜᱚᱢᱠᱮ ᱟᱵᱚ ᱫᱚ ᱪᱮᱞᱠᱟ ᱠᱟᱛᱮᱫ ᱵᱚᱱ ᱦᱮᱡ ᱠᱟᱱᱛᱮ ᱱᱚᱣᱟ ᱫᱷᱟᱹᱲᱤ ᱫᱷᱟᱹᱨᱛᱤ ᱨᱮ ᱾
ᱟ ᱟᱪᱷᱟ ᱟᱪᱷᱟ ᱾ ᱦᱳᱭ ᱚᱱᱟ ᱦᱚᱸ ᱡᱚᱛᱷᱟᱛ ᱠᱟᱛᱷᱟ ᱜᱮᱵᱤᱱ ᱞᱮᱭ ᱠᱟᱜᱼᱟ ᱢᱟᱱᱮ ᱟᱹᱞᱤᱧ ᱦᱚᱸ ᱩᱱᱟᱹᱜ ᱴᱟᱜ ᱫᱚ ᱵᱟᱲᱟᱭ ᱫᱚ ᱵᱟᱹᱱᱩᱜ ᱛᱟᱞᱤᱧᱟ ᱢᱮᱱᱠᱷᱟᱱ ᱛᱤᱱᱟᱹᱜ ᱜᱟᱱ ᱞᱤᱧ ᱵᱟᱲᱟᱭᱟ ᱤᱱᱟᱹ ᱫᱚ ᱦᱟᱜ ᱟᱞᱤᱧ ᱞᱟᱹᱭᱟᱵᱤᱱ ᱠᱟᱱᱟ ᱦᱳᱭ ᱥᱮ ᱾
ᱦᱳᱭ ᱦᱳᱭ ᱦᱳᱭ ᱾
ᱟᱹᱞᱤᱧ ᱞᱤᱧ ᱵᱟᱲᱟᱭ ᱛᱟᱦᱮᱸᱫ ᱡᱮ ᱱᱚᱣᱟ ᱟᱵᱚ ᱱᱚᱣᱟ ᱡᱟᱦᱟᱸ ᱫᱷᱟᱹᱨᱛᱤ ᱯᱩᱨᱤ ᱦᱳᱭ ᱥᱮ
ᱦᱳᱭ ᱦᱳᱭ
ᱱᱚᱣᱟ ᱫᱚ ᱦᱟᱸᱜ ᱫᱷᱟᱹᱨᱛᱤ ᱯᱩᱨᱤ ᱫᱚ ᱟᱨᱠᱤ ᱵᱟᱝ ᱛᱟᱦᱮᱸ ᱠᱟᱱᱟ ᱢᱟᱲᱟᱝ ᱫᱚ ᱢᱟᱨᱟᱝ ᱫᱚ ᱜᱚᱴᱟ ᱜᱮ ᱱᱚᱣᱟ ᱠᱚᱫᱚ ᱡᱚᱞᱟᱯᱩᱨᱤ ᱛᱟᱦᱮᱸᱠᱟᱱᱟ᱾
ᱦᱩᱸ ᱟᱪᱪᱷᱟ
ᱛᱟᱦᱚᱞᱮ ᱪᱮᱛᱟᱱ ᱨᱮ ᱚᱱᱠᱟ ᱥᱚᱨᱚᱜᱽ ᱯᱩᱨᱤ ᱨᱮ ᱫᱮᱵᱽᱼ ᱫᱮᱵᱟ ᱞᱚᱠᱷᱚ ᱠᱚ ᱠᱚ ᱢᱮᱱᱮᱜᱼᱟ ᱛᱟᱦᱚᱞᱮ ᱢᱟᱹᱱᱢᱤ ᱥᱤᱨᱡᱟᱹᱣ ᱠᱚ ᱦᱩᱭᱩᱜᱼᱟ᱾
ᱦᱮᱸ
ᱛᱟᱦᱚᱞᱮ ᱪᱤᱠᱟᱹᱛᱮ ᱢᱟᱹᱱᱢᱤ ᱵᱚᱱ ᱵᱮᱱᱟᱣ ᱠᱚᱣᱟᱺ ᱛᱟᱦᱚᱞᱮ ᱢᱟᱹᱱᱢᱤ ᱵᱮᱱᱟᱣ ᱞᱟᱹᱜᱤᱫ ᱞᱤᱴᱟᱹ ᱜᱚᱸᱥᱟᱭ ᱠᱚ ᱢᱮᱛ ᱞᱤᱴᱟᱹ ᱜᱚᱸᱥᱟᱭ ᱠᱚ ᱢᱮᱛᱟ ᱫᱮᱭᱟ ᱡᱮ ᱱᱚᱝᱠᱟ ᱱᱚᱝᱠᱟ ᱵᱮᱯᱟᱨ
ᱟᱪᱪᱷᱟ ᱟᱪᱪᱷᱟ ᱟᱪᱪᱷᱟ
ᱛᱟᱦᱚᱞᱮ ᱞᱤᱴᱟᱹ ᱜᱚᱸᱥᱟᱭ ᱫᱚ ᱪᱮᱫ ᱮ ᱪᱤᱠᱟᱹ ᱠᱮᱜᱼᱟ ᱟᱭᱟᱜ ᱠᱚᱲᱟᱢ ᱨᱮᱱᱟᱜ ᱢᱟᱹᱭᱞᱟᱹ ᱛᱮ ᱵᱟᱨᱭᱟ ᱯᱩᱛᱩᱞᱮ ᱡᱩᱛ ᱠᱮᱫ ᱠᱤᱱᱟᱹ ᱢᱤᱫᱴᱟᱱ ᱫᱚ ᱠᱚᱲᱟ ᱢᱤᱫᱴᱟᱝ ᱫᱚ ᱠᱩᱲᱤ
ᱟᱪᱪᱷᱟ ᱟᱪᱪᱷᱟ ᱟᱫᱚ ᱜᱚᱝᱠᱮ ᱚᱱᱮ ᱦᱳᱭ ᱦᱳᱭ ᱦᱳᱭ ᱟᱹᱞᱤᱧ ᱞᱤᱧ ᱞᱟᱹᱭ ᱠᱮᱫᱟ ᱩᱱᱤ ᱡᱟᱦᱟᱸᱭ ᱵᱤᱱ ᱞᱟᱹᱭ ᱠᱮᱫᱟ ᱥᱮ
ᱦᱳᱭ
ᱞᱤᱴᱟᱹ ᱜᱚᱸᱥᱟᱭ ᱟᱫᱚ ᱞᱤᱴᱟᱹ ᱜᱚᱸᱥᱟᱭ ᱫᱚ ᱱᱟᱜ ᱠᱷᱟᱱ ᱩᱱᱤ ᱫᱚ ᱱᱟᱜ ᱠᱷᱟᱱ, ᱪᱮᱫ ᱞᱮᱠᱟᱱ ᱦᱚᱲᱮ ᱛᱟᱦᱮᱸ ᱠᱟᱱ ᱛᱟᱦᱮ ᱠᱟᱱ ᱛᱮ ᱩᱱᱤ ᱫᱚ
ᱩᱱᱤ ᱫᱚ ᱜᱚᱢᱠᱮ ᱢᱟᱹᱱᱢᱤ ᱫᱚᱦᱟᱸᱜ ᱵᱟᱭ ᱛᱟᱦᱮᱸ ᱠᱟᱱᱟ᱾
ᱚ ᱟᱪᱪᱷᱟ ᱟᱪᱪᱷᱟ ᱟᱪᱪᱷᱟ
ᱩᱱᱤ ᱫᱚ ᱫᱮᱵᱟᱞᱳᱠ ᱠᱚᱨᱮᱱ ᱫᱮᱵᱟᱞᱳᱠ ᱠᱚᱨᱮᱱ ᱩᱱᱤ ᱫᱚ ᱜᱚᱰᱮᱛ ᱞᱮᱠᱟᱭ ᱠᱟᱹᱢᱤᱭᱮᱫ ᱛᱟᱦᱮᱸ ᱠᱟᱱᱟ ᱢᱟᱱᱮ ᱫᱮᱵᱟᱞᱳᱠ ᱜᱮ ᱛᱟᱦᱮᱸ ᱠᱟᱱᱟᱭ
ᱟᱪᱪᱷᱟ ᱟᱪᱪᱷᱟ ᱟᱪᱪᱷᱟ ᱦᱳᱭ ᱦᱳᱭ
ᱩᱱᱤ ᱫᱚ ᱫᱮᱵᱟᱞᱳᱠ ᱠᱚᱨᱮᱱ ᱜᱚᱰᱮᱛ ᱛᱮ ᱛᱟᱦᱮᱸ ᱠᱟᱱᱟ ᱛᱟᱦᱚᱞᱮ ᱠᱷᱟᱱ ᱫᱚ ᱠᱟᱫᱮᱭᱟ ᱵᱮᱱᱟᱣ ᱠᱮᱫ ᱠᱤᱱ ᱠᱷᱟᱱ ᱫᱚ ᱠᱚᱲᱟ ᱟᱨ ᱠᱩᱲᱤ ᱛᱟᱦᱚᱞᱮ ᱩᱱᱠᱤᱱ ᱫᱚ ᱟᱫᱚ ᱡᱤᱭᱤ ᱪᱟᱞᱟ ᱠᱤᱱᱟᱭ
ᱚ ᱟᱪᱪᱷᱟ ᱟᱪᱪᱷᱟ ᱟᱪᱪᱷᱟ ᱦᱳᱭ ᱦᱳᱭ
ᱡᱤ ᱢᱟᱱᱮ ᱠᱚᱲᱟ ᱠᱩᱲᱤ ᱫᱚ ᱵᱟᱝ ᱟᱨᱠᱤ ᱢᱟᱱᱮ ᱪᱮᱬᱮ ᱵᱮᱱᱟᱣ ᱞᱮ ᱠᱟᱹᱴᱤᱡ ᱩᱞᱴᱟᱹ ᱞᱤᱧ ᱞᱮᱹᱭᱟᱫ ᱵᱮᱤᱱᱟ ᱵᱟᱞᱤᱧ ᱫᱤᱥᱟᱹᱭᱮᱫᱼᱟ ᱛᱚ ᱴᱷᱤᱠ ᱥᱟᱺᱦᱤᱡ
ᱚ ᱟᱪᱪᱷᱟ
ᱛᱟᱦᱚᱞᱮ ᱵᱟᱨᱭᱟ ᱪᱮᱬᱮ ᱵᱮᱱᱟᱣ ᱞᱮᱫ ᱠᱤᱱᱟᱹᱭ ᱦᱟᱸᱥ ᱟᱨ ᱦᱟᱸᱥᱤᱞ
ᱚ ᱟᱪ
ᱛᱟᱦᱚᱞᱮ ᱩᱱᱠᱤᱱ ᱡᱤᱣᱤ ᱮᱢ ᱛᱟᱭᱚᱢ ᱛᱟᱦᱚᱞᱮ ᱩᱱᱠᱤᱱ ᱚᱠᱟᱨᱮ ᱠᱤᱱ ᱛᱟᱦᱮᱱᱟ ᱩᱱᱠᱤᱱᱟᱜ ᱛᱟᱦᱮᱱ ᱴᱷᱟᱶ ᱢᱟ ᱵᱟᱹᱱᱩᱜ
ᱟᱪᱪᱷᱟ ᱟᱪᱪᱷᱟ ᱦᱳᱭ ᱦᱳᱭ
ᱛᱟᱦᱚᱞᱮ ᱠᱷᱟᱱ ᱚᱱᱟ ᱥᱤᱨᱚᱢ ᱫᱟᱸᱫᱷᱤ ᱛᱟᱦᱮᱸ ᱠᱟᱱᱟ᱾ ᱥᱤᱨᱚᱢ ᱠᱟᱨᱟᱢ ᱠᱟᱨᱟᱢ ᱫᱟᱨᱮ ᱛᱟᱦᱮᱸ ᱠᱟᱱᱟ ᱞᱟᱛᱟᱨ ᱨᱮ ᱥᱤᱨᱚᱢ ᱠᱚ ᱛᱟᱦᱮᱸ ᱠᱟᱱᱟ᱾ ᱛᱟᱦᱚᱞᱮ ᱩᱱᱠᱤᱱ ᱫᱚ ᱚᱱᱟ ᱛᱤᱨᱚᱢ ᱫᱟᱸᱫᱷᱤ ᱨᱮᱜᱮ ᱠᱤᱱ ᱛᱟᱦᱮᱱ ᱠᱟᱱ ᱛᱟᱦᱮᱸᱫ ᱥᱮ ᱚᱱᱟ ᱠᱟᱨᱟᱢ ᱰᱟᱹᱨ ᱠᱚᱨᱮ ᱠᱤᱱ ᱟᱵᱚᱜ ᱠᱟᱱ ᱛᱟᱦᱮᱸᱫ
ᱚᱼᱼ
ᱟᱨ ᱛᱟᱞᱦᱮ ᱩᱱᱠᱤᱱ ᱛᱟᱦᱮᱱ ᱞᱮᱠᱟ ᱚᱱᱠᱟ ᱢᱤᱫᱴᱮᱱ ᱫᱷᱟᱹᱨᱛᱤ ᱵᱮᱱᱟᱣ ᱨᱮᱱᱟᱜ ᱠᱚ ᱤᱭᱟᱹ ᱠᱮᱜᱼᱟ ᱜᱚᱴᱟ ᱠᱮᱜᱼᱟ ᱛᱟᱞᱦᱮ ᱫᱷᱟᱹᱨᱛᱤᱼᱼ ᱤᱱᱠᱟᱹ ᱛᱮᱵᱚᱱ ᱵᱮᱱᱟᱣᱟ ᱡᱟᱞᱟᱯᱩᱨᱤ ᱪᱮᱛᱟᱱ ᱨᱮ ᱦᱟᱥᱟ ᱛᱚ ᱟᱨ ᱵᱟᱭ ᱛᱟᱦᱮᱱᱟ ᱥᱮ
ᱦᱳᱭ- ᱦᱳᱭ -ᱦᱳᱭ -ᱦᱳᱭ ᱾
ᱛᱟᱞᱦᱮ ᱩᱱ ᱨᱮᱠᱚ ᱪᱤᱠᱟᱹ ᱠᱮᱜᱼᱟ? ᱴᱷᱟᱝ-ᱴᱷᱚᱜ ᱢᱤᱫᱴᱟᱝ ᱥᱚᱱᱟ ᱛᱷᱟᱹᱨᱤ ᱠᱚ ᱫᱚᱦᱚ ᱠᱮᱜ-ᱟ ᱫᱟᱜ ᱪᱮᱛᱟᱱ ᱨᱮ
ᱟᱪᱪᱷᱟ -ᱟᱪᱪᱷᱟ -ᱪᱷᱟᱪ ᱾
ᱟᱨ ᱚᱱᱟ ᱪᱮᱛᱟᱱ ᱨᱮ ᱦᱚᱨᱚ ᱨᱟᱡᱽ ᱥᱤᱠ-ᱲᱤᱡ ᱛᱮᱠᱚᱼᱼ ᱛᱚᱞ ᱠᱮᱫᱮᱭᱟ ᱥᱚᱱᱟ ᱥᱤᱠᱲᱤ ᱛᱮ
ᱟᱪᱪᱷᱟ -ᱪᱷᱟ -ᱪᱷᱟ -ᱪᱷᱟ ᱾
ᱛᱟᱞᱦᱮ ᱠᱷᱟᱱ ᱚᱱᱠᱟᱜᱮ ᱟᱭᱢᱟ ᱜᱟᱱ ᱠᱟᱴᱠᱚᱢ ᱨᱟᱡᱽ ᱢᱟᱜᱟᱲ ᱨᱟᱡᱽ ᱨᱚᱴᱮᱨᱟᱡᱽ ᱥᱟᱱᱟᱢ ᱜᱮᱠᱚ ᱪᱮᱥᱴᱟ ᱠᱮᱜᱼᱟᱦ ᱦᱟᱥᱟ ᱨᱟᱠᱟᱵ ᱨᱮᱱᱟᱜ ᱦᱚᱨᱚᱣᱟᱜ ᱫᱮᱭᱟ ᱨᱮ ᱢᱮᱱᱠᱷᱟᱱ ᱚᱠᱚᱭ ᱦᱚᱸ ᱵᱟᱠᱚ ᱫᱟᱲᱮᱭᱟᱫᱟ ᱾ ᱯ-ᱪᱚᱜ-ᱥᱟ ᱛᱟᱞᱦᱮ ᱠᱷᱟᱱ ᱢᱩᱪᱟᱹᱫ ᱨᱮ ᱞᱮᱸᱰᱮᱫ ᱨᱟᱡᱽ ᱟᱜ ᱫᱟᱲᱮ ᱛᱮ, ᱦᱳᱭ ᱞᱟᱹᱭ ᱵᱤᱱ
ᱟᱫᱚ ᱜᱚᱝᱠᱮ ᱞᱤᱧ ᱞᱟᱹᱭᱮᱫ ᱛᱟᱦᱮᱸᱫ ᱚᱱᱮ ᱡᱮᱵᱤᱱ ᱞᱟᱹᱭ ᱠᱮᱫᱟ ᱥᱮ ᱚᱱᱮ ᱦᱚᱨᱚᱣᱟᱜ ᱪᱮᱛᱟᱱ ᱨᱮ ᱚᱠᱚᱭ ᱦᱚᱸ ᱦᱟᱥ ᱟ ᱞᱟᱫᱮᱹ ᱵᱟᱠᱚ ᱫᱟᱲᱮᱹᱭᱟᱫᱟ
ᱯᱪᱟᱜ, ᱦᱳᱭ- ᱦᱳᱭ ᱾
ᱟᱫᱚ ᱚᱱᱟ ᱫᱚ ᱪᱮᱫ ᱠᱷᱟᱹᱛᱤᱨ ᱛᱮ ᱵᱟᱠᱚ ᱞᱟᱫᱮ ᱫᱟᱲᱮᱭᱟᱫᱟ ᱚᱱᱟ ᱦᱚᱨᱚᱣᱟᱜ ᱦᱟᱥᱟ ᱨᱮ?
ᱢᱚᱱᱮ ᱠᱟᱜ ᱵᱤᱱ ᱠᱟᱴᱠᱚᱢ ᱦᱟᱥᱟᱭ ᱟᱜ-ᱟᱹᱜᱩᱭᱮᱫᱟ ᱦᱟᱸᱜ ᱯᱟᱛᱟᱞᱯᱩᱨᱤ ᱠᱷᱚᱱ ᱦᱮᱸᱥᱮ ᱛᱟᱞᱦᱮ ᱠᱟᱴᱠᱚᱢᱟᱜ ᱫᱚ ᱩᱢ- ᱰᱟᱴᱚᱢ ᱢᱮᱱᱟᱜ ᱛᱟᱠᱚᱣᱟ ᱛᱚ ᱛᱟᱦᱞᱮ ᱰᱟᱴᱚᱢ ᱛᱮ ᱤᱭᱟᱹ ᱨᱮᱠ ᱟᱭ ᱟᱨ ᱡᱟᱞᱟᱯᱩᱨᱤᱛᱮ ᱦᱤᱡᱩᱜ ᱠᱟᱱᱟᱭ ᱫᱟᱜ ᱫᱟᱜ ᱛᱮ ᱦᱤᱡᱩᱜ ᱠᱟᱱᱟᱭ ᱛᱟᱦᱞᱮ ᱦᱟᱥᱟ ᱢᱟ ᱜᱚᱞᱟᱣ ᱪᱟᱵᱟᱭᱮᱱ
ᱚ ᱟᱪᱪᱷᱟ- ᱟᱪᱪᱷᱟ ᱦᱳᱭ- ᱦᱳᱭ- ᱦᱳᱭ ᱾
ᱦᱮᱹᱴ ᱱᱚᱜᱼᱚ ᱱᱚᱝᱠᱟ ᱠᱟᱛᱮᱜ ᱜᱮ ᱦᱟᱸᱜ ᱵᱟᱠᱚ ᱟᱹᱜᱩ ᱫᱟᱲᱮ ᱠᱟᱣᱫᱟ ᱟᱨᱠᱤ ᱾
ᱚᱻ ᱾
ᱛᱟᱞᱦᱮ ᱠᱷᱟᱱ ᱫᱚ ᱢᱩᱪᱟᱹᱫ ᱨᱮᱫᱚ ᱦᱟᱸᱜ ᱛᱟᱞᱦᱮ ᱞᱮᱸᱰᱮᱫ ᱨᱟᱡᱽᱟᱜ ᱞᱮᱸᱰᱮᱫ ᱨᱟᱡᱽ ᱮ ᱞᱟᱹᱭ ᱫᱟ ᱤᱧᱤᱧ ᱟᱹᱜᱩᱭᱟ ᱦᱟᱥᱟ
ᱟᱪᱪᱷᱟ ᱟᱪᱷᱟ ᱟᱪᱷᱟ ᱾
ᱩᱱᱨᱮ ᱞᱮᱸᱰᱮᱫ ᱨᱟᱡᱽ ᱫᱚ ᱚᱱᱟ ᱦᱟᱥᱟᱭ ᱡᱚᱢ ᱠᱮᱫᱼᱼ ᱛᱮ ᱞᱟᱛᱟᱨ ᱨᱮ ᱥᱚᱨᱚᱠ ᱯᱟᱛᱟᱞᱯᱩᱨᱤ ᱨᱮ ᱚᱱᱟ ᱦᱮᱡ ᱠᱮᱛᱮ ᱱᱚᱜᱼᱚᱭ ᱡᱟᱞᱟᱯᱩᱨᱤ ᱪᱮᱛ -ᱼ ᱟᱨ ᱱᱩᱭ ᱦᱚᱨᱚ ᱨᱟᱡᱽᱟᱜ ᱫᱮᱭᱟ ᱪᱮᱛᱟᱱ ᱨᱮ ᱚᱸᱰᱮᱭ ᱜᱩᱨᱤᱡ ᱩᱰᱩᱠ ᱠᱮᱫᱟᱭ ᱛᱟᱦᱞᱮ ᱱᱚᱜᱼᱚ ᱱᱚᱝᱠᱟ ᱠᱟᱛᱮᱫ ᱜᱮ ᱦᱟᱥᱟ ᱟᱹᱜᱩ -ᱟᱹᱜᱩ -ᱟᱹᱜᱩ ᱼᱟᱹᱜᱩ ᱛᱮ ᱱᱚᱰᱮ ᱜᱮ ᱟᱫᱚ ᱯᱩᱸᱡᱤ ᱠᱟᱛᱮᱫ ᱼᱼ ᱥᱮ ᱱᱚᱰᱮ ᱜᱮ ᱱᱚᱣᱟ ᱜᱮ ᱫᱷᱟᱹᱨᱛᱤ ᱵᱮᱱᱟᱣ ᱮᱱᱟ᱾
ᱚ ᱟᱪ-ᱪᱷᱟ ᱟᱪ-ᱪᱷᱟ ᱾
ᱦᱩ, ᱱᱚᱜ-ᱚ ᱱᱚᱣᱟ ᱛᱮ ᱫᱷᱟᱹᱨᱛᱤ ᱫᱚ ᱥᱤᱨᱡᱚᱱ ᱞᱮᱱ ᱛᱟᱵᱚᱱᱟ ᱛᱟᱨᱯᱚᱨᱮ ᱡᱟᱦᱟᱸ ᱢᱟᱹᱱᱢᱤ ᱥᱤᱨ ᱤᱡᱚᱱ ᱫᱚ ᱦᱟᱸᱜ ᱞᱤᱧ ᱞᱟᱹᱭ ᱟᱵᱤᱱ ᱠᱟᱱᱟ ᱚᱱᱮ ᱡᱮ ᱩᱱᱠᱤᱱ ᱦᱟᱸᱥᱼᱦᱟᱸᱥᱤᱞ ᱪᱮᱸᱬᱮ ᱩᱱᱠᱤᱱ ᱚᱱᱟ ᱥᱤᱨᱚᱢ ᱫᱟᱸᱫᱷᱤᱨᱮ ᱛᱩᱠᱟᱹ ᱠᱤᱱ ᱵᱮᱱᱟᱣ ᱠᱮᱫ ᱛᱮ ᱚᱸᱰᱮᱠᱤᱱ ᱵᱟᱨᱭᱟ ᱠᱤᱱ ᱵᱮᱹᱞᱮᱹ ᱠᱮᱜᱼᱟ
ᱚ ᱟᱪ-ᱪᱷᱟ -ᱟᱪᱷᱟ -ᱟᱪᱷᱟ ᱾
ᱛᱟᱦᱞᱮ ᱚᱱᱟ ᱵᱟᱨᱭᱟ ᱵᱤᱞᱤ ᱠᱷᱚᱱ ᱜᱮ ᱵᱟᱨᱭᱟ ᱜᱤᱫᱽᱨᱟᱹ ᱦᱚᱯᱚᱱ ᱠᱤᱱ ᱡᱟᱱᱟᱢᱱᱟ ᱦᱚᱲᱠᱤᱱ ᱡᱟᱱᱟᱢᱱᱟ ᱢᱤᱫᱴᱟᱱ ᱠᱚᱲᱟ ᱟᱨ ᱢᱤᱫᱴᱟᱱ ᱠᱩᱲᱤ
ᱚᱻ ᱾
ᱛᱟᱦᱞᱮ ᱞᱤᱴᱟᱹ ᱜᱚᱰᱮᱛ‌ ᱩᱱᱠᱤᱱ ᱫᱚᱭ ᱧᱩᱛᱩᱢ ᱠᱮᱫ ᱠᱤᱱᱟᱹ ᱯᱤᱞᱪᱩ ᱦᱟᱲᱟᱢ ᱟᱨ ᱯᱤᱞᱪᱩ ᱵᱩᱲᱦᱤ᱾ ᱛᱟᱦᱞᱮ ᱩᱱᱠᱤᱱ ᱴᱷᱮᱱ ᱠᱷᱚᱱ ᱜᱮ ᱟᱵᱚ ᱢᱟᱱᱢᱤ ᱡᱟᱱᱟᱢ ᱫᱚ᱾ ᱦᱳᱭ ᱦᱳᱭ᱾
ᱚᱱᱠᱟ ᱠᱟᱛᱮᱜ ᱜᱮ ᱟᱵᱚ ᱫᱷᱟᱹᱨᱛᱤ ᱥᱤᱨᱡᱚᱱ ᱞᱮᱱᱟ ᱥᱮ ᱢᱟᱹᱱᱢᱤ ᱵᱚᱱ ᱡᱟᱱᱟᱢ ᱞᱮᱱ ᱛᱮ᱾ ᱟᱪᱷᱟ ᱟᱹᱰᱤ ᱱᱟᱯᱟᱭ ᱦᱳᱭ ᱟᱫᱚ ᱟᱹᱞᱤᱧ ᱫᱚ ᱱᱟᱜ ᱠᱷᱟᱱ ᱟᱹᱵᱤᱱ ᱵᱟᱹᱞᱤᱧ ᱵᱟᱲᱟᱭ ᱠᱟᱱ ᱛᱟᱦᱮᱸᱫ ᱟᱹᱵᱤᱱ ᱵᱤᱱ ᱞᱟᱹᱭᱟᱫ ᱞᱤᱧᱟᱹ ᱡᱮᱦᱮᱛᱩ ᱟᱹᱰᱤ ᱨᱟᱹᱥᱠᱟᱹ ᱜᱮᱞᱤᱧ ᱵᱩᱡᱷᱟᱹᱣ ᱠᱮᱫᱟ ᱵᱟᱹᱞᱤᱧ ᱵᱟᱲᱟᱭ ᱠᱟᱱ ᱛᱟᱦᱮᱸᱫ᱾
ᱦᱳᱭ ᱦᱳᱭ ᱡᱟᱦᱟᱱᱟᱜ ᱱᱟᱣᱟ ᱡᱤᱱᱤᱥ ᱵᱟᱲᱟᱭ ᱫᱚ ᱢᱤᱫᱴᱟᱝ ᱨᱟᱹᱥᱠᱟᱹ ᱨᱮᱱᱟᱜ
ᱦᱳᱭ ᱦᱳᱭ ᱦᱭ ᱟᱫᱚ ᱟᱹᱞᱤᱧ ᱦᱚᱸ ᱱᱟᱜ ᱠᱷᱟᱱ ᱩᱱᱟᱹᱜ ᱴᱟᱜᱫᱚ ᱵᱟᱹᱞᱤᱧ ᱵᱟᱲᱟᱭ ᱠᱟᱫᱟ
ᱟᱪᱷᱟ
ᱟᱫᱚ ᱟᱹᱵᱤᱱᱟᱜ ᱡᱩᱫᱤ ᱚᱱᱠᱟᱱᱟᱜ ᱡᱟᱦᱟᱱᱟᱜ ᱠᱩᱠᱞᱤ ᱛᱟᱦᱮᱱ ᱠᱷᱟᱱ ᱵᱤᱱ ᱡᱩᱫᱤ ᱵᱤᱱ ᱡᱟᱦᱟᱸ ᱠᱚ ᱵᱟᱹᱵᱤᱱ ᱵᱟᱲᱟᱭ ᱠᱷᱟᱱ ᱟᱨᱠᱤ
ᱠᱩᱠᱞᱤ ᱫᱚ ᱜᱚᱝᱠᱮ ᱚᱱᱠᱟ ᱪᱮᱫ ᱞᱤᱧ ᱞᱟᱹᱭᱟ ᱠᱩᱠᱞᱤ ᱫᱚ ᱵᱟᱹᱞᱤᱧ ᱫᱤᱥᱟᱹᱭᱮᱫ-ᱟ ᱚᱱᱠᱟ ᱦᱚᱭ ᱫᱚ ᱟᱫᱚ ᱟᱹᱵᱤᱱ ᱜᱮ ᱞᱟᱹᱭ ᱵᱤᱱ ᱥᱮ᱾
ᱟᱹᱞᱤᱧ ᱦᱚᱸ ᱚᱱᱠᱟ ᱫᱚ ᱱᱟᱜ
ᱡᱟᱦᱟᱱᱟᱜ ᱚᱱᱠᱟ ᱪᱮᱫ ᱠᱚᱵᱤᱱ ᱵᱟᱲᱟᱭᱟ ᱚᱱᱟ ᱠᱟᱹᱴᱤᱡ ᱴᱷᱤᱠ ᱥᱟᱹᱦᱤᱡ ᱚᱱᱟ ᱠᱚ ᱠᱟᱹᱴᱤᱡ ᱞᱟᱹᱭ ᱟᱹᱞᱤᱧ ᱵᱮᱱ
ᱦᱚᱸ ᱟᱪᱪᱷᱟ ᱟᱪᱪᱷᱟ ᱟᱪᱷᱟ ᱟᱫᱟᱹᱧ ᱢᱟᱛᱚ ᱚᱱᱮ ᱟᱨ ᱞᱤᱧ ᱞᱟᱹᱭᱮᱫ ᱛᱟᱦᱮᱸᱫ ᱟᱵᱤᱱ ᱟᱹᱵᱤᱱ ᱥᱮᱫ ᱢᱟᱛᱚ ᱫᱟᱥᱟᱭ ᱠᱚ ᱦᱩᱭᱩᱜ ᱜᱮᱭᱟ?
ᱦᱳᱭ ᱦᱳᱭ ᱫᱚ ᱦᱩᱭᱩᱜ ᱜᱮᱭᱟ᱾
ᱚ ᱟᱫᱚ ᱦᱳᱭ ᱫᱟᱸᱥᱟᱭ ᱵᱟᱨᱮᱛᱮ ᱡᱩᱫᱤ ᱠᱟᱹᱴᱤᱡ ᱵᱤᱱ ᱞᱟᱹᱭ ᱞᱮᱠᱷᱟᱱ ᱫᱚ
ᱫᱟᱸᱥᱟᱭ ᱫᱚ ᱦᱟᱸᱜ ᱩᱱᱟᱹᱜ ᱴᱟᱜ ᱫᱚ ᱴᱷᱤᱠ ᱥᱟᱺᱦᱤᱡ ᱫᱚ ᱵᱟᱹᱞᱤᱧ ᱵᱟᱲᱟᱭᱟ ᱛᱚᱵᱮ ᱟᱹᱞᱤᱧ ᱡᱟᱦᱟᱸ ᱞᱮᱠᱟᱞᱤᱧ ᱵᱟᱲᱟᱭ ᱡᱟᱦᱟᱸᱭ ᱫᱚ ᱩᱱᱤ ᱢᱚᱦᱤᱥᱟᱥᱩᱨ ᱠᱚ ᱢᱮᱛᱟᱭ ᱠᱟᱱᱟ ᱦᱩᱫᱩᱲ ᱫᱩᱨᱜᱟᱹ ᱩᱱᱤ ᱩᱱᱤ ᱫᱚ ᱦᱟᱸᱜ ᱟᱵᱚᱨᱮᱱ ᱫᱚ ᱢᱤᱫᱴᱮᱱ ᱟᱹᱰᱤ ᱢᱟᱨᱟᱝ ᱨᱟᱡᱽ ᱮ ᱛᱟᱦᱮᱸ ᱠᱟᱱ ᱛᱟᱵᱚᱱᱟ᱾
ᱚ ᱟᱪ
ᱟᱹᱰᱤ ᱫᱟᱲᱮᱭᱟᱱ ᱦᱚᱲᱮ ᱛᱟᱦᱮᱸ ᱠᱟᱱ ᱛᱟᱵᱚᱱᱟ ᱚᱠᱚᱭ ᱦᱚᱸ ᱵᱟᱠᱚ ᱦᱟᱨᱟᱣ ᱫᱟᱲᱮᱭᱟᱭ ᱠᱟᱱ ᱛᱟᱦᱮᱸᱫ ᱛᱟᱯᱟᱢ ᱛᱩᱯᱩᱫ ᱨᱮᱫᱚ ᱛᱟᱦᱚᱞᱮ ᱪᱷᱟᱹᱛᱤᱠ ᱫᱤᱠ ᱠᱩ ᱠᱚᱫᱚ ᱠᱚ ᱪᱤᱠᱟᱹ ᱠᱮᱫ-ᱟ ᱪᱮᱫᱟᱜ ᱥᱮ ᱩᱱᱤ ᱫᱚ ᱵᱚᱨᱫᱟᱱᱮ ᱧᱟᱢ ᱞᱮᱫ-ᱟ᱾
ᱟᱪᱷ
ᱡᱮ ᱟᱢ ᱫᱚ ᱚᱠᱚᱭ ᱦᱚᱸ ᱵᱟᱠᱚ ᱦᱟᱨᱟᱣ‌ ᱫᱟᱲᱮᱭᱟᱢᱟ ᱛᱟᱯᱚᱢ ᱛᱩᱯᱩᱫᱩ ᱛᱮᱫᱚ᱾ ᱡᱩᱫᱤ ᱦᱟᱨᱟᱣ ᱫᱟᱲᱮᱭᱟᱢᱟ ᱠᱚ ᱛᱟᱦᱚᱞᱮ ᱠᱷᱟᱱ ᱫᱚ ᱚᱱᱟ ᱫᱚ ᱛᱤᱨᱞᱟᱹ ᱦᱚᱯᱚᱱ ᱴᱮᱱᱮᱢ ᱦᱟᱨᱟᱣ ᱦᱚᱪᱚ-ᱟ ᱠᱚ ᱟᱢ ᱫᱚ ᱱᱚᱜ ᱱᱚᱣᱟ ᱵᱚᱨᱫᱟᱱᱮ ᱧᱟᱢ ᱞᱮᱫ ᱠᱷᱟᱹᱛᱤᱨ ᱛᱟᱦᱚᱞᱮ ᱪᱷᱟᱹᱛᱤᱠ ᱠᱚᱫᱚ ᱠᱚ ᱪᱤᱠᱟᱹ ᱠᱮᱜ-ᱟ ᱢᱤᱫᱴᱟᱱ ᱛᱤᱨᱞᱟᱹ ᱡᱟᱸᱦᱟᱭᱟᱜ ᱧᱩᱛᱩᱢ ᱫᱚ ᱛᱟᱭ ᱵᱟᱹᱞᱤᱧ ᱫᱤᱥᱟᱹᱭᱮᱫ-ᱟ ᱵᱟᱝ ᱫᱚ ᱫᱩᱨᱜᱟᱹ ᱜᱮ? ᱫᱩᱨᱜᱟᱹ ᱫᱚ ᱦᱟᱸᱜ ᱧᱩᱛᱩᱢ ᱫᱚ ᱵᱟᱝ ᱛᱟᱦᱮᱸ ᱠᱟᱱ ᱛᱟᱭᱟ ᱢᱟᱲᱟᱝ ᱫᱚ᱾
ᱚ ᱦᱮ
ᱛᱟᱦᱚᱞᱮ ᱠᱷᱟᱱ ᱫᱚ ᱩᱱᱤ ᱠᱚ ᱠᱳᱞ ᱠᱮᱫᱮᱭᱟ ᱢᱟᱹᱭ ᱪᱟᱞᱟᱜ ᱛᱟᱯᱟᱢ ᱞᱟᱜᱤᱫ ᱛᱟᱦᱞᱮ ᱩᱱᱤ ᱫᱚᱭ ᱪᱤᱠᱟᱹ ᱠᱮᱜ-ᱟ ᱯᱳᱭᱞᱳ ᱟᱭᱟᱜ ᱚᱱᱟ ᱫᱩᱞᱟᱹᱲ ᱢᱟᱭᱟ ᱡᱟᱞᱟ ᱨᱮᱭ ᱡᱷᱟᱹᱞᱤ ᱠᱮᱫᱮᱭᱟ᱾
ᱚ ᱟᱪ
ᱛᱟᱦᱚᱞᱮ ᱚᱱᱟ ᱫᱩᱞᱟᱹᱲ ᱢᱟᱭᱟ ᱡᱟᱞ ᱨᱮ ᱡᱷᱟᱹᱞᱤ ᱠᱟᱛᱮᱫ
ᱦᱩᱸ
ᱱᱩᱭ ᱫᱚᱭ ᱤᱫᱤ ᱠᱮᱫᱮᱭᱟ᱾
ᱚ ᱦᱩᱫᱩᱲ ᱫᱩᱨ
ᱦᱳᱭ ᱦᱳᱭ ᱤᱫᱤ ᱠᱮᱫᱮᱛᱮᱢ ᱜᱚᱡ ᱠᱮᱫᱮᱭᱟᱭ᱾ ᱚ ᱛᱟᱦᱚᱞᱮ ᱚᱱᱮ ᱚᱱᱟᱜᱮ ᱩᱱᱤ ᱯᱟᱸᱡᱟ ᱧᱩᱛᱩᱢ ᱵᱟᱠᱷᱨᱟ ᱫᱟᱸᱥᱟᱭ ᱫᱚ ᱦᱟᱸᱜ ᱵᱚᱱ ᱤᱭᱟᱹᱭᱟ ᱫᱚᱱᱟ᱾
ᱵᱟᱝ ᱜᱚᱱ ᱦᱳᱭ ᱫᱚᱱ ᱫᱚ ᱦᱮᱸ ᱴᱷᱤᱠ ᱜᱮᱭᱟ ᱟᱫᱚ ᱚᱱᱮ ᱟᱹᱞᱤᱧ ᱫᱚ ᱞᱤᱧ ᱟᱸᱡᱚᱢ ᱠᱟᱫᱟ ᱥᱮ ᱪᱮᱫ ᱫᱟᱸᱥᱟᱭ ᱡᱟᱦᱟᱸ ᱚᱱᱮ ᱟᱛᱳ ᱟᱛᱳ ᱵᱚᱱ ᱫᱟᱬᱟᱱᱟ ᱥᱮ ᱚᱝᱠᱟ ᱵᱚᱱ ᱫᱟᱸᱥᱟᱭ ᱚᱲᱟᱜ ᱚᱲᱟᱜ ᱵᱚᱱ ᱮᱱᱮᱡ ᱵᱟᱲᱟᱭᱟ ᱾
ᱦᱳᱭ ᱾
ᱟᱫᱚ ᱚᱱᱟ ᱫᱚ ᱱᱟᱜᱠᱷᱟᱱ ᱪᱮᱫ ᱞᱟᱹᱜᱤᱫ ᱚᱱᱮ ᱟᱹᱞᱤᱧ ᱫᱚ ᱞᱤᱧ ᱟᱡᱚᱢ ᱠᱟᱫᱟ ᱥᱮ ᱪᱮᱫ ᱚᱱᱠᱟ ᱚᱝᱠᱟ ᱟᱫ ᱞᱮᱱ ᱛᱟᱦᱮᱫ ᱞᱮᱱ ᱠᱤᱱ ᱵᱟᱨ ᱦᱚᱲ ᱟᱫᱚ ᱥᱮ ᱟᱭᱱᱚᱢ ᱠᱟᱡᱚᱞ ᱩᱝᱠᱤᱱ ᱯᱟᱸᱡᱟ ᱜᱮ ᱱᱟᱜ ᱠᱷᱟᱱ ᱱᱚᱝᱠᱟ ᱫᱤᱥᱚᱢ ᱫᱤᱥᱚᱢ ᱵᱚᱱ ᱫᱟᱬᱟᱱᱟ ᱥᱮ ᱪᱮᱫ ᱞᱮᱠᱟ?
ᱟᱪᱷᱟ ᱟᱪᱷᱟ ᱟᱫᱚ ᱟᱭᱢᱟ ᱜᱟᱱ ᱜᱮ ᱠᱟᱛᱷᱟ ᱠᱚ ᱦᱮᱱᱟᱜ ᱟᱥᱮ ᱚᱱᱟ ᱨᱮᱱᱟᱜ ᱫᱚ ᱾ ᱟᱹᱞᱤᱧ ᱦᱚᱸ ᱴᱷᱤᱠ ᱥᱟᱦᱤᱡ ᱫᱚ ᱵᱟᱞᱤᱧ ᱵᱟᱲᱟᱭᱟ ᱟᱹᱞᱤᱧ ᱡᱟᱦᱟᱸ ᱱᱚᱣᱟ ᱞᱤᱧ ᱞᱟᱹᱭᱟᱜ ᱵᱮᱱ ᱟᱞᱤᱧ ᱫᱚ ᱱᱚᱣᱟ ᱫᱚ ᱥᱤᱧ ᱥᱤᱝᱨᱟᱹᱭ ᱨᱮ ᱞᱤᱧ ᱟᱸᱡᱚᱢ ᱟᱠᱟᱫᱟ ᱾
ᱚ ᱟᱪᱷᱟ᱾
ᱡᱮ ᱱᱚᱝᱠᱟ ᱱᱚᱝᱠᱟ ᱱᱚᱣᱟ ᱠᱷᱟᱹᱛᱤᱨ ᱵᱚᱱ ᱫᱟᱬᱟᱱᱟ ᱾ ᱟᱫᱚ ᱱᱚᱣᱟ ᱫᱚ ᱢᱤᱫᱴᱟᱱ ᱟᱹᱰᱤ ᱫᱩᱠ ᱨᱮᱱᱟᱜ ᱡᱤᱱᱤᱥ ᱛᱟᱵᱚᱱ᱾ ᱱᱚᱣᱟ ᱫᱟᱥᱟᱭ ᱫᱚ ᱚᱱᱟ ᱛᱮᱜᱮ ᱚᱱᱟ ᱵᱚᱱ ᱞᱟᱹᱭᱮᱜᱼᱟ ᱦᱟᱭ ᱦᱟᱭ ᱨᱮ ᱦᱟᱭ ᱨᱮ ᱠᱟᱛᱷᱟ ᱴᱟᱜ ᱾
ᱟᱨ ᱚᱱᱮ ᱡᱟᱦᱟᱸ ᱵᱷᱩᱣᱟᱹᱝ ᱛᱟᱵᱚᱱ ᱚᱱᱟ ᱠᱚᱨᱮ ᱫᱚ ᱢᱮᱱ ᱜᱟᱱᱚᱜᱼᱟ ᱚᱱᱟ ᱵᱷᱩᱣᱟᱹᱝ ᱫᱚ ᱟᱜ ᱥᱟᱨ ᱛᱟᱵᱚᱱ ᱚᱝᱠᱟ ᱥᱟᱯᱟᱵ ᱠᱟᱛᱮ ᱮᱫ ᱟᱞᱚ ᱠᱚ ᱪᱤᱱᱦᱟᱹᱣ ᱫᱟᱲᱮᱭᱟ ᱵᱚᱱ ᱢᱟ ᱟᱨ ᱥᱟᱱᱟᱢ ᱦᱚᱲᱜᱮ ᱚᱱᱠᱟ ᱛᱤᱨᱞᱟᱹᱣᱟᱜ ᱦᱚᱨᱚᱜ ᱵᱟᱸᱫᱮ ᱟᱛᱮ ᱟᱞᱚ ᱠᱚ ᱵᱩᱡᱽ ᱢᱟ ᱱᱩᱠᱩ ᱫᱚ ᱠᱚᱲᱟ ᱦᱚᱯᱚᱱ ᱠᱟᱱᱟ ᱠᱚ ᱢᱮᱱᱛᱮ ᱾
ᱦᱳᱭ ᱦᱳᱭ ᱦᱳᱭ ᱦᱳ ᱠᱩᱲᱤ ᱦᱚᱯᱚᱱ ᱱᱟᱜ ᱥᱟᱡᱽᱵᱟᱡᱽ ᱠᱟᱛᱮ ᱠᱚ ᱪᱟᱞᱟᱜᱼᱟ ᱢᱟᱱᱮ ᱵᱟᱝ ᱵᱩᱡᱽ ᱦᱚᱪᱚᱜ ᱞᱟᱹᱜᱤᱫ
ᱦᱳᱭ ᱾
ᱵᱟᱲᱟ ᱠᱟᱫᱟ ᱥᱮ ᱵᱟᱝ?
ᱞᱟᱭ ᱫᱟᱞᱤᱧ ᱫᱟᱸᱥᱟᱭ ᱵᱤᱱ ᱛᱟᱦᱚᱞᱮ ᱵᱤᱱ ᱫᱚᱱ ᱵᱟᱲᱟ ᱠᱟᱜᱼᱟ ᱥᱮ ᱵᱟᱝ?
ᱦᱚᱭ ᱫᱚᱱ ᱫᱚ ᱦᱩᱰᱤᱧ ᱩᱢᱮᱨ ᱨᱮ ᱦᱟᱸᱜ ᱞᱤᱧ ᱥᱮᱱ ᱵᱟᱲᱟ ᱞᱮᱱ ᱜᱮᱭᱟ ᱟᱫᱚ ᱱᱚᱝᱠᱟ ᱦᱟᱨᱟ ᱵᱩᱨᱩ ᱧᱚᱜ ᱠᱟᱛᱮᱫ ᱫᱚ ᱦᱟᱸᱜ ᱚᱲᱟᱜ ᱠᱚᱨᱮ ᱦᱚᱸ ᱚᱱᱠᱟ ᱮᱠᱴᱟ ᱵᱟᱹᱞᱤᱧ ᱛᱟᱦᱮᱸ ᱵᱟᱲᱟᱣ ᱟᱠᱟᱱᱟ ᱴᱷᱤᱠ ᱥᱟᱦᱤᱡ ᱾
ᱟᱵᱤᱱᱜ ᱚᱠᱟ ᱞᱮᱠᱟ ᱥᱮᱱ ᱵᱟᱲᱟ ᱠᱟᱱᱟᱵᱤᱱ ᱥᱮ ᱵᱟᱝ?
ᱞᱮᱠᱷᱟᱱ ᱫᱟᱸᱥᱟᱭ ᱮᱱᱮᱡ ᱫᱚ ᱟᱞᱮ ᱥᱮᱫ ᱫᱚ ᱢᱟ ᱦᱩᱭᱩᱜ ᱜᱮᱭᱟ᱾
ᱦᱩᱸ ᱾
ᱟᱹᱞᱤᱧ ᱢᱟ ᱚᱝᱠᱟ ᱵᱟᱹᱞᱤᱧ ᱪᱟᱞᱟᱣ ᱵᱟᱲᱟ ᱠᱟᱱ ᱟᱨ ᱟᱛᱳ ᱠᱷᱚᱱ ᱦᱚᱸ ᱵᱟᱠᱚ ᱪᱟᱞᱟᱣ ᱵᱟᱲᱟᱜ ᱜᱮᱭᱟ ᱾
ᱟᱪᱷᱟ ᱟᱪᱷᱟ ᱾
ᱟᱫᱚ ᱚᱱᱟᱛᱮ ᱟᱹᱞᱤᱧ ᱦᱚᱸ ᱵᱟᱹᱞᱤᱧ ᱪᱟᱞᱟᱣ ᱵᱟᱲᱟ ᱠᱟᱱᱟ ᱫᱟᱸᱥᱟᱭ ᱮᱱᱮᱡ ᱫᱚ ᱾ ᱟᱫᱚ ᱚᱝᱠᱟ ᱯᱟᱥᱮᱨ ᱟᱹᱛᱳ ᱠᱚᱨᱮᱱ ᱫᱚᱠᱚ ᱦᱮᱡ ᱵᱟᱲᱟᱜ ᱜᱮᱭᱟ ᱾ ᱟᱫᱚ ᱩᱱᱠᱩ ᱜᱮ ᱧᱮᱞ ᱵᱟᱲᱟ ᱦᱩᱭ ᱠᱟᱱᱟ᱾